ᱤᱧᱟᱜ ᱟᱲᱟᱝ ᱪᱮᱫ ᱞᱮᱠᱟ ᱟᱸᱡᱚᱢᱚᱜ ᱠᱟᱱᱟ
ᱟᱨ ᱴᱷᱤᱠ ᱜᱮ ᱟᱸᱡᱚᱢᱚᱜ ᱠᱟᱱ ᱛᱟᱵᱮᱱᱟ
ᱟᱪᱪᱷᱟ ᱴᱷᱤᱠᱜᱮ ᱟᱸᱡᱚᱢᱚᱜ ᱠᱟᱱ ᱠᱷᱟᱱ ᱢᱟ ᱟᱹᱰᱤ ᱱᱟᱯᱟᱭ ᱟᱨ ᱟᱞᱤᱧ ᱵᱷᱟᱹᱵᱤᱭᱟ ᱡᱮᱢᱚᱱ ᱢᱩᱪᱟᱹᱫ ᱫᱷᱟᱨᱤ ᱱᱚᱝᱠᱟ ᱚᱱᱠᱟ ᱟᱸᱡᱚᱢᱚᱜᱼᱟ ᱴᱷᱤᱠ ᱜᱮ ᱟᱫᱚ ᱡᱩᱫᱤ ᱦᱟᱜ ᱵᱤᱪᱷᱨᱮ ᱚᱱᱠᱟ ᱠᱟᱴᱠᱟᱴ ᱦᱤᱡᱩᱜ ᱦᱳᱭ ᱥᱮ ᱡᱟᱦᱟᱸ ᱱᱚᱝᱠᱟᱭ ᱰᱤᱥᱴᱟᱵᱽ ᱠᱷᱟᱡ ᱦᱟᱸᱜ ᱵᱚᱞᱮ ᱟᱵᱮᱱ ᱵᱮᱱ ᱞᱟᱹᱭᱟ
ᱦᱳᱭ ᱟᱪᱪᱷᱟ ᱴᱷᱤᱠ ᱜᱮᱭᱟ ᱦᱳᱭ ᱦᱳᱭ ᱛᱚᱵᱮ ᱟᱵᱮᱱ ᱟᱵᱤᱱ ᱵᱮᱱ ᱱᱟᱯᱟᱭ ᱵᱟᱲᱟᱜ ᱜᱮᱭᱟ ᱥᱮ ᱵᱟᱝ
ᱟᱹᱞᱤᱧ ᱫᱚ ᱱᱚᱜᱼᱚᱭ ᱱᱟᱯᱟᱭ ᱜᱮ ᱢᱮᱱᱟᱜ ᱞᱤᱧᱟ ᱟᱞᱤᱧ ᱫᱚ ᱱᱤᱛ ᱦᱟᱹᱵᱤᱡ ᱫᱚ ᱟᱵᱮᱱ ᱜᱮ ᱞᱟᱹᱭ ᱵᱮᱱ ᱪᱮᱫ ᱞᱮᱠᱟ ᱢᱮᱱᱟᱜ ᱵᱟᱲᱟ ᱵᱮᱱᱟ
ᱟᱹᱞᱤᱧ ᱦᱚᱞᱤᱧ ᱱᱟᱯᱟᱭ ᱵᱟᱲᱟ ᱜᱮᱭᱟ ᱵᱚᱞᱮ
ᱟᱪᱪᱷᱟ ᱱᱟᱯᱟᱭ ᱚᱲᱟᱜ ᱠᱚᱨᱮᱦ ᱦᱚᱸ ᱱᱚᱜᱼᱚᱭ ᱱᱤᱛ ᱦᱟᱹᱵᱤᱡ ᱫᱚ ᱱᱟᱯᱟᱭ ᱜᱮ ᱢᱮᱱᱟᱜ ᱠᱚᱣᱟ ᱟᱨ ᱚᱱᱮ ᱵᱚᱱ ᱢᱮᱱᱟ ᱱᱟᱯᱟᱭ ᱜᱮᱠᱚ ᱛᱟᱦᱮ ᱞᱮᱱᱠᱷᱟᱱ ᱡᱚᱛ ᱛᱚ ᱟᱹᱰᱤ ᱱᱟᱯᱟᱭ ᱦᱩᱭᱩᱜᱼᱟ
ᱦᱳᱭ ᱦᱳᱭ ᱱᱟᱯᱟᱭ ᱦᱳᱭ ᱦᱳᱭ ᱪᱮᱫ ᱫᱚᱵᱤᱱ ᱞᱟᱹᱭᱮᱫ ᱛᱟᱦᱮᱱ
ᱦᱮᱸ ᱢᱮᱱᱫᱟᱞᱤᱧ ᱱᱚᱜᱼᱚᱭ ᱱᱟᱯᱟᱭ ᱜᱮᱵᱚᱱ ᱛᱟᱦᱮᱸ ᱞᱮᱱ ᱠᱷᱟᱡ ᱜᱮ ᱟᱹᱰᱤ ᱱᱟᱯᱟᱭ ᱦᱩᱭᱩᱜᱼᱟ
ᱦᱳᱭ ᱦᱳᱭ ᱵᱚᱞᱮ ᱚᱱᱟᱜᱮ ᱪᱟᱸᱫᱚ ᱴᱷᱮᱡ ᱦᱮᱸ ᱪᱟᱸᱫᱚ ᱱᱟᱯᱟᱭ ᱜᱮ ᱫᱚᱦᱚ ᱞᱮᱵᱚᱱ ᱠᱷᱟᱡ
ᱦᱮᱸ ᱟᱫᱚ ᱪᱮᱫ ᱠᱚ ᱪᱤᱠᱟ ᱵᱟᱲᱟᱭ ᱦᱩᱭᱩᱜ ᱠᱟᱱᱟ ᱛᱚᱵᱮ ᱱᱤᱛᱚᱜ ᱫᱚ ᱡᱚᱢ ᱵᱟᱲᱟ ᱠᱚᱫᱚ ᱦᱩᱭ ᱵᱟᱲᱟᱭᱱᱟ ᱥᱮ ᱟᱹᱣᱨᱤ ᱦᱩᱭᱩᱜᱼᱟ ᱡᱚᱢ ᱵᱟᱲᱟ ᱠᱚᱦᱚᱸ ᱥᱮ ᱪᱮᱫ ᱚᱱᱠᱟ ᱡᱟᱦᱟᱱᱟᱜ ᱚᱱᱠᱟ ᱪᱤᱠᱟ ᱵᱟᱲᱟ ᱦᱩᱭᱩᱜ ᱠᱟᱱᱟ
ᱪᱮᱫ ᱦᱚ ᱵᱟᱝ ᱡᱚᱢ ᱫᱚ ᱡᱚᱢ ᱵᱟᱲᱟ ᱠᱚᱫᱚ ᱦᱩᱭᱱᱟ ᱟᱫᱚ ᱱᱤᱛᱚᱜ ᱡᱤᱨᱟᱹᱣ ᱵᱟᱲᱟ ᱦᱟᱠᱟᱶ ᱦᱩᱭ ᱠᱟᱱᱟ ᱟᱫᱚ ᱚᱱᱟᱜᱮ ᱢᱮᱱᱫᱚ ᱪᱮᱫ ᱵᱟᱲᱟᱭ ᱫᱟ ᱟᱨ ᱟᱵᱤᱱ ᱵᱮᱱ ᱡᱚᱢ ᱵᱟᱲᱟ ᱠᱮᱜ-ᱟ ᱥᱮ ᱵᱟᱝ
ᱟᱹᱞᱤᱧ ᱦᱚᱸ ᱱᱚᱜ-ᱚᱭ ᱡᱚᱢ ᱵᱟᱲᱟ ᱫᱚ ᱦᱩᱭᱱᱟ ᱟᱞᱤᱧ ᱫᱚ ᱡᱟᱹᱯᱤᱫ ᱦᱤᱲᱤᱧ ᱠᱟᱜ ᱛᱟᱦᱟᱞᱤᱧ ᱛᱮᱦᱮᱧ ᱫᱚ ᱟᱫᱚ ᱱᱤᱛᱚᱜ ᱞᱤᱧ ᱵᱤᱨᱮᱫ ᱮᱱᱟ ᱫᱚ ᱵᱟᱝ ᱵᱮᱨᱮᱜᱱᱟ ᱟᱨ ᱵᱮᱨᱮᱫ ᱛᱮ ᱡᱚᱢ ᱵᱟᱲᱟ ᱠᱟᱛᱮᱫ ᱱᱚᱜᱼᱚᱭ ᱱᱤᱛᱚᱜ ᱫᱚ ᱚᱱᱛᱮ ᱵᱟᱦᱨᱮ ᱥᱮᱫ ᱤᱧ ᱪᱟᱞᱟᱣ ᱞᱮᱱᱟ ᱢᱤᱫ ᱜᱷᱟᱹᱲᱤᱡ ᱦᱟᱸᱜ ᱟᱫᱚ ᱚᱱᱛᱮ ᱠᱷᱚᱡ ᱦᱮᱡ ᱠᱟᱛᱮ ᱱᱚᱜᱼᱚᱭ ᱫᱚ ᱨᱩᱢ ᱠᱷᱚᱡ ᱜᱮ ᱱᱚᱜᱼᱚᱭ ᱠᱚᱞ ᱵᱟᱲᱟ ᱫᱚ ᱦᱩᱭᱩᱜ ᱠᱟᱱᱟ ᱟᱨ ᱪᱮᱫ ᱠᱚ ᱢᱮᱱᱟ ᱟᱞᱮᱥᱮ ᱢᱟ ᱮᱱᱟᱱᱢᱟ ᱟᱹᱰᱤ ᱠᱟᱡᱟᱠᱮ ᱫᱟᱜ ᱵᱟᱲᱟ ᱠᱮᱫᱟ ᱟᱨ ᱦᱚᱞᱟ ᱦᱚᱸ ᱟᱹᱰᱤ ᱠᱟᱡᱟᱠᱮ ᱫᱟᱜ ᱠᱮᱫᱟ ᱟᱨ ᱦᱚᱞᱟ ᱡᱚᱠᱷᱚᱱᱮ ᱫᱟᱜ ᱠᱮᱫᱟ ᱛᱚ ᱤᱱᱟᱹ ᱤᱭᱟᱹᱛᱮ ᱛᱮᱦᱤᱧ ᱫᱚ ᱱᱚᱜᱼᱚᱭ ᱠᱟᱹᱢᱤ ᱠᱚ ᱟᱹᱰᱤᱜᱟᱱ ᱠᱚ ᱮᱦᱚᱵ ᱵᱟᱲᱟᱭᱱᱟ ᱦᱚᱲ ᱠᱚ ᱟᱨ ᱟᱹᱰᱤᱜᱟᱱ ᱦᱚᱲ ᱫᱚᱠᱚ ᱠᱟᱹᱢᱤ ᱠᱟᱱᱟ ᱟᱪᱪᱷᱟ ᱟᱯᱮ ᱥᱮᱫ ᱚᱱᱛᱮᱫᱚ ᱫᱟᱜ ᱡᱟᱹᱲᱤ ᱠᱚᱫᱚ ᱪᱮᱫ ᱞᱮᱠᱟ
ᱟᱞᱮ ᱛᱚ ᱟᱹᱰᱤ ᱫᱤᱱ ᱠᱷᱚᱡ ᱜᱮ ᱵᱟᱭ ᱫᱟᱜ ᱠᱟᱜ ᱞᱮᱭᱟ ᱦᱩᱭᱩᱜ ᱠᱟᱱᱟ ᱫᱚᱥ ᱯᱚᱱᱨᱚ ᱫᱤᱱ ᱠᱷᱚᱡ ᱜᱮ ᱚᱱᱠᱟᱜᱮ ᱥᱤᱛᱩᱝᱮ ᱥᱤᱛᱩᱝ ᱞᱮ ᱠᱟᱱᱟᱭ ᱫᱟᱜ ᱡᱟᱹᱲᱤ ᱠᱚᱫᱚ ᱟᱨ ᱵᱟᱭ ᱫᱟᱜ ᱟᱞᱮ ᱠᱟᱱᱟ ᱟᱞᱮ ᱫᱚ ᱟᱫᱚ ᱡᱟᱦᱟᱸᱭ ᱠᱚ ᱦᱩᱲᱩ ᱠᱚ ᱵᱟᱹᱭᱦᱟᱹᱲ ᱠᱷᱮᱛᱨᱮ ᱢᱮᱱᱟᱜ ᱡᱟᱦᱟᱸ ᱫᱟᱜ ᱠᱚ ᱟᱫᱚ ᱩᱱᱠᱩ ᱠᱚᱠᱚ ᱨᱚᱦᱚᱭᱟᱠᱚ ᱵᱟᱹᱠᱤ ᱦᱚᱲ ᱫᱚ ᱟᱨ ᱡᱟᱦᱟᱸᱭ ᱜᱷᱩᱴᱩ ᱧᱚᱜ ᱨᱮ ᱠᱷᱮᱛ ᱦᱮᱱᱟᱜ ᱛᱟᱠᱚ ᱩᱱᱠᱩ ᱠᱚᱫᱚ ᱵᱟᱝ ᱦᱟᱸᱜ ᱠᱚ ᱨᱚᱦᱚᱭ ᱠᱟᱜᱼᱟ
ᱟᱪᱪᱷᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱟᱯᱮᱥᱮᱜ ᱵᱟᱨᱮᱛᱮ ᱟᱫᱚ ᱟᱞᱮ ᱥᱮᱫ ᱦᱚᱸ ᱱᱚᱜ ᱚᱭ ᱱᱚᱝᱠᱟ ᱜᱮ ᱦᱟᱸᱜ ᱢᱮᱛᱟᱜ ᱢᱮ ᱟᱫᱚ ᱟᱞᱮᱥᱮᱫ ᱫᱚ ᱱᱚᱜᱼᱚᱭ ᱫᱟᱜ ᱵᱟᱲᱟ ᱠᱮᱫᱟ ᱟᱫᱚ ᱫᱟᱜ ᱤᱭᱟᱹᱛᱮ ᱱᱚᱜ ᱚᱭ ᱡᱟᱹᱥᱛᱤ ᱠᱟᱭᱛᱮ ᱜᱟᱴᱟ ᱜᱩᱴᱩ ᱨᱮᱦᱚᱸ ᱚᱠᱚᱭ ᱠᱚ ᱵᱟᱠᱚ ᱨᱚᱦᱚᱭ ᱵᱟᱲᱟ ᱠᱟᱫ ᱛᱟᱦᱮᱱᱟ ᱩᱱᱠᱩ ᱦᱚᱸᱠᱚ ᱨᱚᱦᱚᱭ ᱠᱮᱫᱟ ᱟᱨ ᱢᱮᱛᱟᱜ ᱢᱮ ᱚᱠᱚᱭ ᱠᱚᱫᱚ ᱠᱚ ᱨᱚᱦᱚᱭ ᱠᱟᱜ ᱛᱟᱦᱮᱱ ᱜᱮᱭᱟ ᱫᱚ ᱮᱠᱟᱞ ᱜᱮᱭᱟ ᱟᱨᱚ ᱱᱟᱯᱟᱭ ᱦᱩᱭᱱᱟ ᱱᱤᱛᱚᱜ ᱫᱟᱜ ᱠᱮᱫ ᱛᱮ ᱟᱪᱪᱷᱟ ᱟᱞᱮᱥᱮᱫ ᱤᱧ ᱧᱮᱞ ᱟᱹᱰᱤ ᱡᱟᱹᱥᱛᱤ ᱱᱚᱜᱼᱚᱭ ᱱᱮᱛᱟᱨ ᱠᱟᱛᱮᱜ ᱚᱱᱠᱟ ᱜᱟᱹᱭ ᱰᱟᱝᱨᱟ ᱠᱟᱰᱟ ᱱᱟᱦᱮᱞᱛᱮ ᱚᱱᱠᱟ ᱵᱟᱠᱚ ᱥᱤᱭᱟᱹᱜ ᱠᱟᱱᱟ ᱟᱪᱪᱷᱟ ᱟᱯᱮ ᱥᱮᱱᱟᱜ ᱠᱷᱚᱵᱚᱨ ᱠᱚᱧ ᱠᱩᱞᱤᱭᱮᱫ ᱢᱮ ᱦᱟᱜ ᱱᱮᱛᱟᱨ ᱪᱮᱫ ᱞᱮᱠᱟ ᱜᱟᱹᱭ ᱰᱟᱝᱨᱟ ᱠᱟᱰᱟ ᱱᱟᱦᱮᱞᱛᱮ ᱠᱩ ᱥᱤᱭᱮᱜ ᱠᱟᱱ ᱜᱮᱭᱟ ᱥᱮ ᱚᱱᱠᱟ ᱱᱮᱛᱟᱨ ᱵᱟᱠᱚ ᱥᱤᱭᱮᱜ ᱠᱟᱱᱟ ᱚᱱᱟ ᱵᱟᱨᱮᱛᱮ ᱢᱤᱫ ᱵᱟᱨ ᱠᱟᱛᱷᱟ ᱟᱢ ᱫᱚᱦᱚᱭ ᱛᱟᱞᱟᱝ ᱢᱮ
ᱦᱳᱭ ᱵᱚᱞᱮ ᱟᱞᱮ ᱥᱮᱫ ᱦᱚᱸ ᱱᱚᱝᱠᱟ ᱫᱚ ᱱᱮᱛᱟᱨ ᱫᱚ ᱟᱹᱰᱤ ᱠᱚᱢ ᱦᱚᱲ ᱜᱮᱠᱚ ᱟᱨ ᱰᱟᱝᱨᱟ ᱠᱚᱛᱮ ᱠᱚᱫᱚ ᱥᱤ ᱵᱟᱲᱟᱭᱮᱜ ᱟᱠᱚ ᱟᱫᱚ ᱱᱮᱛᱟᱨ ᱫᱚ ᱚᱱᱮ ᱴᱮᱠᱴᱟᱨ ᱠᱚᱛᱮ ᱜᱮ ᱟᱫᱚ ᱮᱴᱟᱜ ᱦᱚᱲᱢ ᱢᱮᱱᱠᱷᱟᱱ ᱮᱴᱟᱜ ᱦᱚᱲ ᱫᱚ ᱟᱞᱮ ᱚᱲᱟᱜ ᱨᱮᱦᱚᱸ ᱵᱟᱝ ᱦᱟᱜ ᱟᱞᱮ ᱰᱟᱝᱨᱟ ᱠᱚᱫᱚ ᱫᱚ ᱵᱟᱝ ᱦᱟᱸᱜ ᱞᱮ ᱥᱤᱭᱮᱫ ᱛᱟᱦᱮᱱᱟ ᱟᱞᱮᱦᱚᱸ ᱚᱲᱟᱜ ᱨᱮᱜᱮ ᱴᱨᱟᱠᱴᱟᱨ ᱦᱮᱱᱟᱜᱼᱟ ᱟᱫᱚ ᱚᱱᱟ ᱛᱮᱜᱮ ᱥᱤ ᱵᱟᱲᱟᱭ ᱛᱟᱦᱮᱱᱟ ᱵᱚᱞᱮ ᱫᱚ
ᱟᱪᱪᱷᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱟᱵᱮᱱᱟᱜ ᱡᱮ ᱟᱯᱮᱭᱟᱜ ᱴᱮᱠᱴᱟᱨ ᱢᱮᱱᱟᱜᱼᱟ ᱚᱱᱟ ᱛᱮᱜᱮ ᱯᱮ ᱥᱤ ᱵᱟᱲᱟᱭᱟ ᱟᱫᱚ ᱟᱞᱮᱭᱟᱜ ᱫᱚ ᱦᱟᱸᱜ ᱱᱚᱜᱼᱚᱭ ᱚᱱᱠᱟ ᱡᱟᱦᱟᱱᱟᱜ ᱚᱱᱠᱟ ᱜᱟᱹᱰᱤ ᱠᱚᱫᱚ ᱵᱟᱹᱱᱩᱜᱼᱟ ᱟᱞᱮ ᱦᱚᱸ ᱱᱚᱜ ᱚᱭ ᱮᱴᱟᱜ ᱦᱚᱲᱟᱜ ᱴᱨᱟᱠᱴᱟᱨ ᱥᱮ ᱜᱷᱚᱱᱴᱟ ᱯᱨᱚᱛᱤ ᱜᱷᱚᱱᱴᱟ ᱚᱱᱠᱟ ᱮᱢ ᱠᱟᱛᱮ ᱯᱚᱭᱥᱟ ᱠᱚ ᱠᱚ ᱮᱢ ᱠᱟᱛᱮᱫ ᱞᱮ ᱥᱤ ᱵᱟᱲᱟ ᱚᱪᱚᱭᱟ ᱟᱨ ᱤᱱᱟᱹ ᱵᱟᱫ ᱠᱟᱛᱮᱫ ᱡᱚᱠᱷᱚᱱᱮᱢ ᱧᱮᱞᱟ ᱚᱠᱟ ᱫᱚ ᱦᱟᱸᱜ ᱜᱷᱟᱴᱟ ᱜᱷᱩᱴᱩ ᱜᱮᱭᱟ ᱥᱮ ᱚᱠᱟ ᱴᱷᱮᱱ ᱫᱚ ᱚᱱᱠᱟ ᱴᱠᱴᱟᱨ ᱜᱟᱹᱰᱤ ᱠᱚ ᱵᱟᱝᱜᱮ ᱪᱟᱞᱟᱜᱼᱟ ᱟᱫᱚ ᱚᱸᱰᱮ ᱫᱚ ᱦᱟᱸᱜ ᱡᱟᱹᱥᱛᱤ ᱫᱚ ᱜᱟᱹᱭ ᱰᱟᱝᱨᱟ ᱠᱟᱰᱟ ᱱᱟᱦᱮᱞ ᱥᱮ ᱟᱨᱴ ᱡᱚᱲᱟᱣ ᱠᱟᱛᱮ ᱜᱮ ᱥᱤᱭᱳᱜ ᱫᱚᱦᱟᱜ ᱦᱩᱭᱩᱜᱼᱟ ᱟᱨ ᱤᱱᱟᱹ ᱵᱟᱫ ᱠᱟᱛᱮᱫ ᱡᱚᱠᱷᱚᱱᱮᱢ ᱧᱮᱞᱟ ᱟᱞᱮ ᱥᱮᱫ ᱫᱚ ᱡᱮ ᱱᱮᱛᱟᱨ ᱠᱟᱛᱮᱜ ᱡᱟᱦᱟᱸ ᱤᱧ ᱧᱮᱞ ᱮᱫᱟ ᱦᱩᱲᱩ ᱵᱟᱫ ᱠᱟᱛᱮᱫ ᱟᱹᱰᱤ ᱜᱟᱱ ᱱᱚᱜ ᱚᱭ ᱪᱟᱥᱵᱟᱥ ᱟᱞᱮ ᱥᱮᱫ ᱫᱚ ᱦᱩᱭᱩᱜᱼᱟ ᱢᱮᱛᱟᱜ ᱢᱮ ᱦᱩᱲᱩ ᱡᱚᱠᱷᱚᱱ ᱠᱚ ᱨᱚᱦᱚᱭᱟ ᱛᱚᱠᱷᱚᱱ ᱜᱮ ᱟᱞᱮᱥᱮᱫ ᱫᱚ ᱚᱱᱟ ᱯᱤᱰᱷᱟᱹᱮ ᱨᱟᱢᱵᱟᱲᱟ ᱠᱚᱠᱚ ᱮᱨ ᱵᱟᱲᱟᱭ ᱜᱮᱭᱟ ᱟᱨ ᱚᱱᱟ ᱫᱚ ᱜᱚᱰᱟ ᱨᱮᱦᱚᱸ ᱠᱚ ᱮᱨ ᱜᱮᱭᱟ ᱟᱨ ᱦᱩᱲᱩ ᱡᱚᱠᱷᱚᱱ ᱦᱟᱸᱜ ᱵᱤᱞᱤᱜᱼᱟ ᱥᱮ ᱡᱚᱠᱷᱚᱱ ᱠᱚ ᱜᱮᱫ ᱨᱟᱠᱟᱵᱟ ᱛᱚᱠᱷᱚᱱ ᱛᱚᱠᱷᱚᱱ ᱜᱮ ᱚᱱᱟ ᱫᱚᱠᱚ ᱨᱟᱠᱟᱵᱟ ᱟᱪᱪᱷᱟ ᱟᱯᱮ ᱥᱮᱫ ᱜᱚᱝᱠᱧ ᱠᱩᱞᱤ ᱫᱚᱲᱟᱭᱮᱫ ᱢᱮᱭᱟ ᱡᱮ ᱟᱯᱮ ᱥᱮᱫ ᱛᱮᱫᱚ ᱱᱚᱣᱟ ᱨᱟᱢᱲᱟ ᱠᱚᱫᱚ ᱠᱚ ᱮᱨ ᱵᱟᱲᱟᱭ ᱜᱮᱭᱟ ᱥᱮ ᱵᱟᱠᱚ ᱮᱨ ᱵᱟᱲᱟᱭᱟ
ᱦᱳᱭ ᱦᱳᱭ ᱟᱹᱰᱤ ᱠᱟᱛᱷᱟ ᱟᱹᱞᱤᱧ ᱫᱚ ᱵᱟᱲᱟᱭᱟᱢ ᱟᱞᱮ ᱥᱮᱫ ᱫᱚ ᱨᱟᱢᱵᱟᱲᱟ ᱠᱚᱫᱚ ᱵᱟᱝ ᱦᱟᱸᱜ ᱠᱚ ᱮᱨ ᱵᱟᱲᱟᱭᱟᱠᱚ ᱟᱫᱚ ᱨᱟᱢᱵᱟᱲᱟ ᱟᱹᱞᱤᱧ ᱦᱚᱸ ᱵᱟᱝᱞᱤᱧ ᱧᱮᱞ ᱠᱟᱜ ᱠᱷᱟᱹᱞᱤ ᱱᱚᱣᱟ ᱫᱚ ᱟᱨ ᱠᱩᱫᱩᱢ ᱠᱚᱨᱮ ᱥᱮ ᱥᱮᱨᱮᱧ ᱠᱚ ᱠᱚᱨᱮ ᱜᱮᱞᱤᱧ ᱟᱸᱡᱚᱢ ᱵᱟᱲᱟ ᱠᱟᱜᱼᱟ ᱵᱟᱝ ᱯᱷᱳᱚᱴᱳ ᱞᱤᱧ ᱧᱮᱞ ᱠᱟᱜᱼᱟ ᱟᱨ ᱵᱟᱝ ᱦᱟᱹᱠᱤ ᱠᱟᱛᱮ ᱞᱤᱧ ᱧᱮᱞ ᱵᱟᱲᱟ ᱟᱠᱟᱜᱼᱟ ᱵᱚᱞᱮ ᱱᱚᱣᱟ ᱫᱚ ᱪᱮᱫ ᱞᱮᱠᱟ ᱛᱟᱦᱮᱱ ᱛᱟᱦᱮᱸ ᱱᱚᱣᱟᱵᱤᱱ ᱞᱟᱹᱭ ᱧᱚᱜᱼᱟᱹ ᱛᱷᱚᱲᱟ ᱜᱟᱱ
ᱟᱪᱪᱷᱟ ᱟᱹᱰᱤ ᱱᱟᱯᱟᱭ ᱱᱚᱸᱰᱮᱢ ᱫᱚᱦᱚ ᱠᱮᱜᱼᱟ ᱡᱮ ᱤᱧ ᱫᱟᱢᱲᱟ ᱵᱟᱞᱮ ᱛᱤᱧ ᱞᱟᱹᱭ ᱟᱢᱟ ᱟᱫᱚ ᱨᱟᱢᱲᱟ ᱫᱚ ᱦᱟᱸᱜ ᱡᱚᱠᱷᱚᱱᱤᱧ ᱞᱟᱹᱭ ᱟᱢᱟ ᱛᱚ ᱨᱟᱢᱲᱟ ᱫᱚ ᱜᱷᱟᱸᱜᱽᱨᱟ ᱨᱮᱭᱟᱜ ᱠᱟᱱ ᱜᱮᱭᱟ ᱟᱫᱚ ᱚᱱᱟ ᱫᱚ ᱠᱟᱹᱴᱤᱡ ᱥᱟᱭᱤᱡᱽ ᱠᱟᱱᱟ ᱟᱨ ᱥᱤ ᱥᱤᱵᱤᱞ ᱦᱚᱸ ᱡᱩᱫᱟᱹ ᱜᱮᱭᱟ ᱟᱨ ᱚᱸᱰᱮ ᱠᱚ ᱢᱮᱱᱟ ᱜᱷᱟᱸᱜᱨᱟ ᱦᱚᱸ ᱠᱚ ᱫᱟᱹᱞ ᱟᱨ ᱨᱟᱢᱵᱲᱟ ᱦᱚᱸ ᱫᱟᱹᱞ ᱜᱮᱭᱟ ᱟᱫᱚ ᱨᱟᱢᱲᱟ ᱫᱚ ᱮᱠᱟᱞ ᱫᱟᱹᱞ ᱫᱚ ᱟᱹᱰᱤ ᱜᱮ ᱥᱤᱵᱤᱞᱟ ᱜᱷᱟᱝᱨᱟ ᱫᱟᱹᱞ ᱠᱷᱚᱱ ᱦᱚᱸᱚᱸ ᱟᱹᱰᱤ ᱜᱟᱱ ᱜᱮ ᱡᱟᱹᱥᱛᱤᱜ ᱜᱮ ᱥᱤᱵᱤᱞᱟ ᱟᱨ ᱚᱱᱟ ᱫᱚ ᱵᱚᱞᱮ ᱞᱮᱸᱡᱮᱨ ᱞᱮᱸᱡᱮᱨ ᱟᱹᱰᱤ ᱱᱟᱯᱟᱭ ᱵᱩᱡᱷᱟᱹᱜᱼᱟ ᱟᱨ ᱡᱤᱞᱟᱹᱯᱤ ᱡᱚᱠᱷᱚᱱ ᱵᱮᱱ ᱡᱚᱢ ᱞᱮᱟᱜᱟᱣ ᱵᱟᱵᱮᱱ ᱡᱚᱢ ᱞᱮ ᱞᱟᱜᱟᱣ ᱠᱟᱜ ᱢᱮᱱᱟᱜᱼᱟ ᱞᱯᱤ ᱜᱮ ᱟᱫᱚ ᱟᱹᱰᱤᱜᱮ ᱚᱱᱟ ᱫᱚ ᱫᱟᱢ ᱜᱮᱭᱟ ᱟᱨ ᱟᱹᱰᱤᱜᱮ ᱥᱤᱵᱤᱞ ᱵᱩᱡᱷᱟᱹᱜᱼᱟ ᱚᱱᱟᱜᱮ ᱟᱫᱚ ᱚᱱᱟ ᱠᱚ ᱢᱮᱱᱟ ᱨᱟᱢᱲᱟ ᱫᱚᱦᱟᱸᱜ ᱮᱭᱥᱮ ᱧᱮᱞᱟ ᱛᱚ ᱚᱱᱟ ᱫᱚ ᱚᱱᱟ ᱜᱷᱟᱸᱝᱨᱟ ᱜᱮ ᱦᱟᱸᱜ ᱢᱮᱛᱟᱜ ᱢᱮ ᱟᱫᱚ ᱠᱟᱹᱴᱤᱡ ᱜᱮᱭᱟ ᱜᱷᱟᱸᱝᱨᱟ ᱠᱷᱚᱱ ᱫᱚ ᱟᱨ ᱜᱷᱟᱸᱝᱨᱟ ᱠᱷᱚᱱ ᱫᱚ ᱡᱟᱹᱥᱛᱤ ᱜᱮ ᱥᱤᱵᱤᱞᱟ ᱚᱱᱟ ᱫᱚ ᱩᱛᱩ ᱨᱮᱚᱸ ᱥᱮ ᱫᱟᱹᱞ ‌ᱨᱮᱦᱚ ᱚᱮᱢ ᱡᱚᱢᱟ ᱛᱚ ᱟᱹᱰᱤ ᱱᱟᱯᱟᱭ ᱵᱩᱡᱷᱟᱹᱜᱼᱟ ᱟᱪᱪᱷᱟ ᱜᱚᱝᱠᱮ ᱟᱯᱮ ᱟᱢ ᱫᱚ ᱮᱠᱟᱞᱜᱮ ᱵᱟᱢ ᱧᱮᱞ ᱵᱟᱲᱟ ᱠᱟ ᱨᱟᱢᱲᱟᱜ ᱠᱚ ᱫᱚ
ᱵᱟᱝ ᱵᱟᱝ ᱟᱞᱮ ᱥᱮᱫ ᱫᱚ ᱟᱞᱮ ᱟᱞᱮ ᱴᱚᱴᱷᱟ ᱨᱮᱫᱚ ᱟᱰᱮ ᱯᱟᱥᱮ ᱫᱚ ᱵᱟᱝᱛᱮ ᱵᱟᱝ ᱢᱮ ᱚᱠᱟᱨᱜᱮ ᱵᱟᱝ ᱱᱚᱣᱟ ᱠᱚᱫᱚ ᱵᱟᱝ ᱤᱧ ᱟᱸᱡᱚᱢ ᱵᱟᱲᱟ ᱠᱟᱜ ᱱᱤᱭᱟᱹ ᱠᱚᱫᱚ ᱡᱟᱦᱟᱸᱭ ᱠᱚ ᱮᱨ ᱵᱟᱲᱟᱭ ᱛᱟᱦᱮᱸ ᱨᱮᱦᱚᱸ ᱵᱚᱞᱮ ᱟᱫᱚ ᱚᱱᱠᱟ ᱫᱚ ᱟᱞᱮ ᱥᱮᱫ ᱨᱮᱫᱚ ᱚᱱᱠᱟ ᱫᱚ ᱵᱟᱝ ᱠᱚ ᱮᱨ ᱵᱟᱲᱟᱭᱮᱫ ᱛᱟᱦᱮᱱᱟ ᱨᱟᱢᱵᱟᱲᱟ ᱠᱚ ᱫᱚ
ᱟᱪᱪᱷᱟ ᱟᱹᱰᱤ ᱱᱟᱯᱟᱭ ᱱᱟᱯᱟᱭ ᱛᱚ ᱨᱟᱢᱲᱟ ᱫᱚ ᱚᱱᱟ ᱦᱩᱲᱩ ᱨᱟᱠᱟᱵᱟ ᱠᱷᱚᱱ ᱜᱮᱟᱸᱜ ᱚᱱᱟ ᱨᱟᱠᱟᱵ ᱛᱚᱨᱟᱭᱟ ᱟᱫᱚ ᱤᱱᱟᱹ ᱵᱟᱫ ᱡᱚᱠᱷᱚᱱ ᱧᱮᱞᱟ ᱟᱞᱮ ᱥᱮᱫ ᱪᱟᱥᱵᱟᱥ ᱟᱹᱰᱤ ᱜᱟᱱ ᱜᱮ ᱦᱩᱭᱩᱜᱼᱟ ᱢᱮᱛᱟᱜ ᱢᱮ ᱤᱱᱟᱹ ᱵᱟᱫᱽ ᱫᱚ ᱵᱷᱩᱴ ᱢᱟᱹᱥᱨᱤ ᱠᱮᱥᱟᱹᱨᱤ ᱜᱩᱦᱩᱢ ᱛᱩᱲᱤ ᱱᱚᱣᱟ ᱠᱚ ᱟᱹᱰᱤ ᱜᱟᱱ ᱜᱮ ᱪᱟᱥᱵᱟᱥ ᱦᱩᱭᱩᱜᱼᱟ ᱟᱪᱪᱷᱟ ᱟᱯᱮᱥᱮᱫ ᱚᱱᱛᱮ ᱵᱷᱩᱴ ᱢᱟᱥᱨᱤ ᱠᱥᱟᱹᱨᱤ ᱜᱷᱩᱢ ᱛᱩᱲᱤ ᱱᱚᱣᱟ ᱠᱚ ᱪᱟᱥᱵᱟᱥ ᱫᱚ ᱦᱩᱭᱩᱜ ᱜᱮᱭᱟ ᱥᱮ ᱵᱟᱝ ᱦᱩᱭᱩᱜᱼᱟ
ᱟᱸ ᱟᱞᱮᱥᱮᱫ ᱫᱚ ᱦᱩᱭ ᱫᱚ ᱦᱩᱭᱩᱜ ᱜᱮ ᱪᱟᱥᱵᱟᱥ ᱠᱚᱫᱚ ᱱᱚᱜᱼᱚᱭ ᱤᱭᱟᱹ ᱠᱚᱫᱚ ᱦᱩᱭᱩᱜ ᱛᱟᱦᱮᱱᱟ ᱡᱮᱭᱥᱮ ᱜᱩᱦᱩᱢ ᱦᱩᱭᱩᱜᱼᱟ ᱛᱩᱲᱤ ᱠᱚ ᱟᱨ ᱥᱟᱶᱛᱮ ᱢᱩᱞᱟᱹ ᱠᱚᱦᱚᱸ ᱟᱫᱚ ᱟᱸ ᱡᱮᱮᱥᱮ ᱠᱤ ᱚᱱᱟ ᱚᱱᱟ ᱠᱚᱫᱚᱞᱮ ᱤᱭᱟᱹᱭ ᱛᱟᱦᱮᱱ ᱜᱮᱭᱟ ᱪᱟᱥ ᱛᱟᱦᱮᱱ ᱜᱮᱭᱟᱞᱮ
ᱟᱪᱪᱷᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱡᱮ ᱟᱯᱮᱥ ᱱᱚᱜᱼᱚᱭ ᱛᱩᱲᱤ ᱜᱩᱦᱩᱢ ᱱᱚᱣᱟ ᱠᱚ ᱪᱟᱥ ᱜᱮᱭᱟ ᱟᱨ ᱤᱱᱟᱹ ᱵᱟᱫ ᱠᱟᱛᱮᱫ ᱟᱞᱮ ᱥᱮᱫ ᱫᱚ ᱱᱚᱜ ᱪᱟ. ᱭᱛᱟ. ᱞᱤ ᱠᱚᱦᱚᱸ ᱟᱹᱰᱤᱜᱟᱱ ᱠᱚ ᱮᱨ ᱵᱟᱲᱟᱭ ᱜᱮᱭᱟ ᱢᱮᱛᱟᱜ ᱢᱮ ᱵᱷᱩᱴ ᱦᱩᱭᱱᱟ ᱠᱤᱥᱟᱹᱨᱤ ᱦᱩᱭᱱᱟ ᱢᱟᱥᱨᱤ ᱦᱩᱭᱱᱟ ᱴᱤᱥᱤ ᱦᱩᱭᱱᱟ ᱟᱨ ᱛᱩᱲᱤ ᱦᱚᱸ ᱟᱭᱢᱟ ᱨᱮᱠᱟᱱᱟᱜ ᱢᱮᱱᱟᱜᱼᱟ ᱦᱮᱸᱫᱮ ᱛᱩᱲᱤ ᱯᱩᱰ ᱦᱮᱸᱫᱮ ᱛᱩᱲᱤ ᱥᱟᱥᱟᱝ ᱛᱩᱲᱤ ᱟᱪᱪᱷᱟ ᱟᱯᱮ ᱥᱮᱫ ᱫᱚ ᱜᱚᱝᱠᱮ ᱚᱠᱟ ᱞᱮᱠᱟᱱᱟᱜ ᱛᱩᱲᱤ ᱠᱚ ᱪᱟᱥ ᱵᱟᱲᱟᱭ ᱜᱮᱭᱟ ᱯᱩᱸᱰᱟ-ᱜ ᱛᱩᱲᱤ ᱥᱮ ᱚᱱᱟ ᱦᱮᱸᱫᱮᱭᱟᱼᱜ ᱛᱩᱲᱤ
ᱟᱞᱮᱥᱮᱫ ᱫᱚᱦᱟᱜ ᱱᱚᱼᱚᱭ ᱦᱮᱸᱫᱮ ᱛᱩᱲᱤ ᱦᱟᱸᱜ ᱠᱚ ᱪᱟᱥ ᱵᱟᱲᱟᱭ ᱛᱟᱦᱮᱱ ᱯᱩᱲ ᱛᱩᱲᱤ ᱠᱚᱫᱚ ᱵᱟᱝᱠᱚ ᱪᱟᱥ ᱵᱟᱲᱟᱭ ᱛᱟᱦᱮᱸᱱ ᱱᱚᱛᱮ ᱫᱚ ᱟᱹᱰᱤ ᱠᱚᱢ ᱜᱤᱧ ᱧᱟᱢ ᱵᱟᱲᱟᱭ ᱟ ᱯᱩᱲ ᱛᱩᱲᱤ ᱠᱚᱫᱚ ᱪᱟᱥ ᱫᱚ ᱟᱨᱦᱚᱸ ᱱᱚᱣᱟ ᱵᱩᱴ ᱠᱚ ᱡᱟᱦᱟᱸ ᱵᱮᱱ ᱞᱟᱹᱭ ᱠᱮ-ᱟ ᱵᱩᱴ ᱴᱤᱥᱤ ᱱᱚᱣᱟ ᱠᱚᱫᱚ ᱟᱹᱰᱤ ᱠᱚᱢ ᱦᱚᱲ ᱜᱮᱠᱚ ᱪᱟᱥ ᱛᱟᱦᱮᱱ ᱠᱚ ᱵᱩᱴ ᱠᱚᱫᱚ ᱩᱱᱠᱩ ᱠᱚᱦᱚᱸᱠᱚ ᱪᱟᱥ ᱛᱟᱦᱮᱱ ᱡᱟᱦᱟᱸᱭ ᱵᱚᱞᱮ ᱟᱠᱷᱨᱤᱧ ᱞᱟᱹᱜᱤᱫ ᱵᱟᱠᱩ ᱪᱟᱥ ᱛᱟᱦᱮᱱ ᱩᱱᱠᱩ ᱠᱤᱪᱷᱩ ᱠᱤᱪᱷᱩ ᱦᱚᱲ ᱠᱚ ᱪᱟᱥ ᱛᱟᱦᱮᱱᱟᱠᱚ ᱟᱨ ᱵᱟᱝᱠᱷᱟᱱ ᱫᱚ ᱟᱹᱰᱤ ᱠᱚᱢ ᱦᱚᱲ ᱟᱞᱮ ᱟᱹᱛᱩ ᱨᱮᱫᱚ ᱵᱟᱝ ᱚᱱᱠᱟ ᱚᱱᱠᱟ ᱦᱚᱲ ᱦᱚᱸ ᱵᱟᱝ ᱢᱮᱱᱟᱜ ᱠᱚ ᱵᱚᱞᱮ ᱱᱤᱛ ᱦᱟᱹᱵᱤᱡᱛᱮ ᱵᱩᱴ ᱠᱚᱦᱚᱸ ᱠᱚ ᱪᱟᱥ ᱵᱟᱲᱟᱭ ᱛᱟᱦᱮᱱ
ᱟᱪᱪᱷᱟ ᱟᱹᱰᱤ ᱱᱟᱯᱟᱭ ᱵᱮᱱ ᱞᱟᱹᱭ ᱠᱮᱜᱼᱟ ᱟᱫᱚ ᱟᱞᱮ ᱥᱮᱫ ᱫᱚ ᱱᱚᱜᱼᱚᱭ ᱟᱹᱰᱤ ᱜᱟᱱ ᱜᱮ ᱪᱟᱥᱵᱟᱥ ᱦᱩᱭᱩᱜᱼᱟ ᱢᱮᱛᱟᱜ ᱢᱮ ᱛᱤᱱᱟᱹᱜ ᱪᱟᱥᱵᱟᱥ ᱢᱮᱱᱟᱜ ᱛᱟᱵᱚᱱᱟ ᱡᱚᱛᱚᱣᱟᱜ ᱜᱮ ᱦᱩᱭᱩᱜᱼᱟ ᱟᱨ ᱤᱱᱟᱹ ᱵᱟᱫ ᱠᱟᱛᱮᱫ ᱡᱚᱠᱷᱚᱱᱮᱢ ᱧᱮᱞᱟ ᱛᱚ ᱟᱞᱮ ᱥᱮᱫ ᱫᱚ ᱱᱚᱜᱼᱚᱭ ᱚᱱᱟ ᱤᱭᱟᱹ ᱦᱚᱸ ᱟᱹᱰᱤᱜᱟᱱ ᱠᱚ ᱪᱟᱥ ᱵᱟᱥ ᱵᱟᱲᱟᱭ ᱜᱮᱭᱟ ᱪᱮᱫ ᱠᱚ ᱢᱮᱛᱟᱜᱼᱟ ᱚᱱᱟ ᱨᱟᱦᱮᱲ ᱠᱚᱦᱚᱸ ᱢᱮᱛᱟᱜ ᱢᱮ ᱨᱟᱦᱮᱲ ᱫᱚ ᱚᱱᱟ ᱨᱟᱪᱟ ᱠᱚᱨᱮ ᱦᱚᱸᱧ ᱧᱮᱞ ᱠᱟᱜ ᱠᱚᱣᱟ ᱢᱤᱫ ᱵᱟᱨ ᱦᱚᱲ ᱠᱚ ᱫᱟᱨᱮ ᱠᱚᱠᱚ ᱫᱟᱨᱮ ᱵᱟᱲᱟ ᱠᱟᱜᱼᱟ ᱟᱨ ᱤᱱᱟᱹ ᱵᱟᱫ ᱠᱟᱛᱮᱫ ᱢᱮᱛᱟᱜ ᱵᱟᱹᱭᱦᱟᱹᱲ ᱨᱮᱦᱚᱸ ᱠᱚ ᱪᱟᱥᱵᱟᱥ ᱜᱮᱭᱟ ᱴᱟᱺᱰᱤ ᱠᱚᱨᱮ ᱟᱨ ᱴᱟᱺᱰᱤ ᱠᱚᱨᱮ ᱵᱟᱫ ᱠᱷᱚᱱ ᱡᱚᱠᱷᱚᱱᱮᱢ ᱦᱤᱡᱩᱜᱼᱟ ᱛᱚ ᱢᱮᱛᱟᱜ ᱢᱮ ᱚᱱᱟ ᱜᱟᱹᱰᱭᱟᱹ ᱯᱤᱰᱷᱟᱹ ᱠᱚᱨᱮ ᱦᱚᱧ ᱧᱮᱞ ᱟᱠᱟᱫ ᱠᱚᱣᱟ ᱢᱤᱫ ᱵᱟᱨ ᱨᱟᱦᱮᱲ ᱠᱚ ᱠᱚ ᱫᱟᱨᱮ ᱵᱟᱲᱟ ᱠᱟᱜᱼᱟ ᱟᱨ ᱟᱹᱰᱤ ᱱᱟᱯᱟᱭ ᱜᱮ ᱦᱩᱭᱩᱜᱼᱟ ᱵᱚᱞᱮ ᱚᱱᱟ ᱜᱷᱟᱴᱟ ᱜᱷᱩᱴᱩ ᱛᱮ ᱟᱪᱪᱷᱟ ᱟᱯᱮ ᱥᱮᱫ ᱫᱚ ᱨᱟᱦᱮᱲ ᱠᱚᱫᱚ ᱠᱚ ᱪᱟᱥ ᱵᱟᱲᱟᱭ ᱜᱮᱭᱟ ᱥᱮ ᱵᱟᱠᱚ ᱪᱟᱥ ᱵᱟᱲᱟᱭᱟ
ᱦᱳᱭ ᱨᱟᱦᱮᱲ ᱫᱚ ᱪᱟᱥ ᱫᱚᱠᱚ ᱪᱟᱥ ᱛᱟᱦᱮᱱ ᱜᱮᱭᱟ ᱟᱫᱚ ᱟ ᱵᱟᱲᱜᱮ ᱠᱚᱨᱮ ᱠᱚ ᱪᱟᱥ ᱛᱟᱦᱮᱱᱟᱠᱚ ᱠᱷᱮᱛ ᱯᱤᱰᱷᱟᱹ ᱫᱚ ᱡᱟᱦᱟᱸ ᱟ ᱦᱩᱲᱩ ᱠᱷᱮᱛ ᱯᱤᱰᱷᱟᱹ ᱨᱮᱫᱚ ᱟᱞᱮ ᱫᱚ ᱚᱱᱠᱟ ᱫᱚ ᱪᱮᱫ ᱦᱚᱸ ᱵᱟᱝᱞᱮ ᱮᱨ ᱵᱟᱲᱟᱭᱮᱫ ᱛᱟᱦᱮᱱᱟ ᱵᱚᱞᱮ ᱚᱱᱟ ᱫᱚ ᱚᱱᱠᱟ ᱜᱮ ᱛᱟᱦᱮᱱ ᱛᱟᱦᱮᱸᱟ ᱡᱟᱦᱟᱸᱞᱮᱠᱟ ᱯᱤᱰᱟᱹ ᱛᱟᱦᱮᱱ ᱛᱟᱦᱮᱱᱟ ᱚᱱᱠᱟᱜᱮ ᱠᱷᱟᱹᱞᱤ ᱜᱮ ᱛᱟᱦᱮᱱ ᱛᱟᱦᱮᱱᱟ ᱚᱱᱟ ᱫᱚ ᱵᱚᱞᱮ ᱟᱨ ᱟᱞᱮ ᱚᱲᱟᱜ ᱨᱮᱦᱚᱸ ᱢᱮᱱᱟᱜᱼᱟ ᱵᱚᱞᱮ ᱵᱟᱨᱭᱟ ᱨᱟᱦᱮᱲ ᱫᱟᱨᱮ ᱢᱮᱱᱟᱜᱼᱟ ᱵᱚᱞᱮ ᱫᱟᱨᱮ ᱟᱠᱟᱱᱟ ᱞᱟᱹᱴᱩ ᱞᱟᱹᱴᱩ ᱦᱟᱨᱟ ᱟᱠᱟᱱᱟ
ᱟᱪᱪᱷᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱟᱨ ᱟᱹᱞᱤᱧ ᱦᱚᱸ ᱡᱚᱠᱷᱚᱱ ᱞᱤᱧ ᱢᱮᱱᱟ ᱛᱚ ᱟᱞᱮ ᱥᱮᱫ ᱦᱚᱸ ᱟᱹᱰᱤᱜᱟᱱ ᱜᱮ ᱨᱟᱦᱮᱲ ᱪᱟᱥ ᱵᱟᱥ ᱢᱮᱱᱟᱜᱼᱟ ᱟᱨᱞᱮᱥ ᱫᱚ ᱴᱟᱺᱰᱤ ᱨᱮᱦᱚᱸ ᱟᱹᱰᱤ ᱜᱟᱱ ᱨᱟᱦᱮᱲ ᱠᱚ ᱪᱟᱥ ᱵᱟᱥ ᱵᱟᱲᱟᱭ ᱜᱮᱭᱟ ᱟᱨ ᱤᱱᱟᱹ ᱠᱚ ᱢᱮᱱᱟ ᱨᱟᱦᱮᱲ ᱡᱚᱢ ᱫᱚ ᱵᱚᱪᱷᱚᱨ ᱨᱮᱫᱚ ᱟᱹᱰᱤ ᱱᱟᱯᱟᱭ ᱜᱮᱭᱟ ᱡᱮ ᱚᱱᱟ ᱠᱚ ᱢᱮᱱᱟ ᱡᱟᱦᱟᱱᱟᱜ ᱚᱱᱠᱟ ᱢᱮᱱᱟᱜ ᱠᱷᱟᱱ ᱚᱱᱟ ᱛᱮᱦᱚᱸ ᱤᱭᱟᱹ ᱦᱩᱭᱩᱜᱼᱟ ᱟᱨ ᱥᱮ ᱜᱚᱝᱠᱮ ᱟᱹᱞᱤᱧ ᱧᱟᱜ ᱦᱮᱸ ᱱᱤᱛᱚᱜ ᱟᱸᱡᱚᱢᱚᱜ ᱠᱟᱱᱟ ᱥᱮ ᱵᱟᱝ
ᱦᱳᱭ ᱦᱳᱭ ᱱᱤᱛᱚᱜ ᱦᱤᱡᱩᱜ ᱠᱟᱱ ᱜᱮᱭᱟ
ᱟᱪᱪᱷᱟ ᱤᱱᱟᱹ ᱵᱟᱫ ᱠᱟᱛᱮᱫ ᱡᱚᱠᱷᱚᱱᱮᱢ ᱧᱮᱞᱟ ᱛᱚ ᱟᱞᱮ ᱥᱮᱫ ᱫᱚ ᱱᱚᱜᱚᱭ ᱟᱹᱰᱤ ᱜᱟᱱ ᱜᱮ ᱪᱟᱥ ᱵᱟᱥ ᱦᱩᱭᱩᱜᱼᱟ ᱢᱮᱛᱟᱜ ᱢᱮ ᱡᱚᱱᱰᱨᱟ ᱠᱚᱦᱚᱸ ᱟᱞᱮ ᱥᱮᱫ ᱫᱚᱞᱮ ᱮᱨ ᱵᱟᱲᱟᱭ ᱜᱮᱭᱟ ᱟᱹᱰᱤ ᱜᱟᱱ ᱜᱮ ᱾ ᱟᱨ ᱡᱚᱱᱰᱨᱟ ᱫᱚ ᱱᱮᱛᱟᱨ ᱠᱟᱛᱮᱫ ᱧᱮᱞ ᱮᱫᱟ ᱮᱱᱦᱚᱸ ᱵᱟᱹᱭ ᱵᱟᱹᱭᱛᱮ ᱠᱚᱢ ᱧᱚᱜ ᱠᱟᱱᱟ ᱞᱟᱦᱟ ᱥᱮᱫ ᱫᱚ ᱟᱹᱰᱤᱜᱟᱱ ᱜᱮ ᱪᱟᱥᱵᱟᱥ ᱦᱩᱭᱩᱜ ᱠᱟᱱ ᱛᱟᱦᱮᱱᱟ ᱾ ᱱᱮᱛᱟᱨ ᱠᱟᱛᱮᱫ ᱪᱤᱠᱟᱛᱮ? ᱠᱚᱢ ᱮᱱᱟ ᱮᱱᱛᱮᱫ ᱱᱮᱛᱟᱨ ᱠᱟᱛᱮ ᱤᱧ ᱧᱮᱞ ᱮᱫᱟ ᱟᱹᱰᱤ ᱡᱟᱹᱥᱛᱤ ᱜᱮ ᱱᱚᱜᱼᱚᱭ ᱚᱱᱠᱟ ᱾ ᱵᱚᱞᱮ ᱵᱟᱠᱚ ᱯᱳᱭᱫᱟ ᱠᱟᱢᱤ ᱠᱚ ᱱᱮᱛᱟᱨ ᱚᱱᱠᱟ ᱵᱟᱝ ᱦᱳᱭᱚᱜ ᱠᱟᱱᱟ ᱟᱹᱰᱤ ᱠᱚᱢ ᱠᱚ ᱯᱩᱭᱮᱫᱟ ᱾ ᱟᱨ ᱞᱟᱦᱟ ᱛᱮᱫᱚ ᱮᱠᱟᱞ ᱠᱷᱟᱴᱟᱜ ᱦᱚᱸ ᱡᱟᱹᱥᱛᱤ ᱠᱚ ᱠᱷᱟᱴᱟᱜ ᱠᱟᱱ ᱛᱟᱦᱮᱱᱟ ᱟᱨ ᱚᱱᱟ ᱫᱚ ᱪᱟᱥᱵᱟᱥ ᱦᱚᱸ ᱟᱹᱰᱤ ᱜᱟᱱ ᱜᱮ ᱦᱩᱭᱩᱜ ᱠᱟᱱ ᱛᱟᱦᱮᱱᱟ ᱾ ᱟᱪᱪᱷᱟ ᱟᱯᱮ ᱥᱮᱫ ᱫᱚ ᱡᱚᱱᱰᱟᱨᱟ ᱠᱚᱫᱚ ᱠᱚ ᱮᱨ ᱵᱟᱲᱟᱭ ᱜᱮᱭᱟ ᱥᱮ ᱵᱟᱠᱚ ᱮᱨ ᱵᱟᱲᱟᱭᱟ?
ᱦᱳᱭ ᱟᱞᱮ ᱫᱚ ᱞᱟᱦᱟ ᱥᱮᱫᱟᱭ ᱛᱟᱦᱮᱸ ᱠᱟᱱ ᱚᱱᱟ ᱡᱚᱠᱷᱟᱡ ᱫᱚ ᱟᱞᱮ ᱟᱹᱛᱩ ᱨᱮ ᱡᱚᱛᱚ ᱦᱚᱲ ᱚᱲᱟᱜ ᱨᱮᱢ ᱧᱟᱢ ᱠᱮᱭᱟ ᱵᱚᱞᱮ ᱡᱚᱱᱰᱟᱨᱟ ᱾ ᱡᱚᱛᱚ ᱦᱚᱲᱟᱜ ᱵᱟᱲᱜᱮ ᱨᱮ ᱡᱚᱱᱰᱟᱨᱟ ᱮᱨ ᱮᱢ ᱧᱟᱢ ᱠᱮᱜᱮᱭᱼᱟ ᱾ ᱟᱨ ᱚᱝᱠᱟ ᱫᱤᱱ ᱫᱤᱱ ᱛᱮ ᱥᱚᱢᱳᱭ ᱵᱤᱛᱟᱹ ᱤᱫᱤ ᱮᱱᱟ ᱱᱤᱛᱚᱜ ᱫᱚ ᱟᱞᱮ ᱟᱹᱛᱳ ᱨᱮ ᱢᱩᱥᱠᱤᱞ ᱛᱮ ᱢᱤᱫ ᱠᱷᱚᱱ ᱵᱟᱨ ᱚᱲᱟᱜ ᱜᱮᱢ ᱧᱟᱢ ᱛᱟᱠᱚ ᱡᱚᱱᱰᱟᱨᱟ ᱫᱚ ᱾ ᱚᱱᱟ ᱦᱚᱸ ᱩᱱᱠᱩ ᱠᱚ ᱪᱟᱥ ᱠᱟᱜᱼᱟ ᱟᱠᱚ ᱟᱠᱚ ᱡᱚᱢ ᱵᱷᱳᱨ ᱠᱚ ᱪᱟᱥ ᱠᱟᱜᱼᱟ ᱵᱟᱹᱠᱤ ᱦᱚᱲ ᱫᱚ ᱡᱟᱸᱦᱟ ᱾ ᱡᱚᱱᱰᱟᱨᱟ ᱠᱚ ᱡᱚᱢ ᱥᱟᱱᱟ ᱠᱩ ᱩᱱᱠᱩ ᱫᱚ ᱵᱟᱡᱟᱨ ᱠᱷᱚᱱ ᱠᱚ ᱠᱤᱨᱤᱧ ᱟᱜᱩᱭ ᱛᱟᱦᱮᱱ ᱟᱨ ᱠᱩ ᱡᱚᱢ ᱛᱟᱦᱮᱱᱟ ᱵᱟᱝ ᱠᱟ ᱫᱚ ᱵᱟᱲᱜᱮ ᱠᱚᱨᱮ ᱫᱚ ᱵᱟᱝ ᱠᱚ ᱪᱟᱥ ᱛᱟᱦᱮᱱᱟ ᱾ ᱪᱮᱫᱟᱜ ᱥᱮ ᱟᱞᱮ ᱫᱚ ᱵᱟᱲᱜᱮ ᱨᱮ ᱰᱟᱝᱨᱟ ᱠᱚ ᱟᱹᱰᱤ ᱟᱸᱴ ᱠᱚ ᱪᱷᱩᱴᱟᱹᱣ ᱠᱚ ᱛᱟᱦᱮᱱᱟ ᱠᱚ ᱥᱮ ᱚᱱᱟ ᱤᱭᱟᱹ ᱛᱮᱦᱚᱸ ᱵᱟᱝ ᱠᱚ ᱪᱟᱥ ᱠᱚᱛᱮ ᱡᱟᱸᱦᱟᱭ ᱾ ᱯᱚᱪᱟᱨ ᱦᱮᱸᱱᱟᱜ ᱛᱟᱠᱩ ᱩᱱᱠᱩ ᱜᱮᱠᱚ ᱪᱟᱥ ᱵᱟᱲᱟᱭ ᱛᱟᱦᱮᱱᱟ ᱾
ᱟᱪᱪᱷᱟ, ᱟᱹᱰᱤ ᱱᱟᱯᱟᱭ ᱠᱟᱛᱷᱟᱢ ᱞᱟᱹᱭ ᱠᱮᱜᱼᱟ ᱾ ᱟᱫᱚ ᱱᱚᱜᱼᱚᱭ ᱟᱞᱮ ᱥᱮᱫ ᱦᱚᱸ ᱟᱹᱰᱤ ᱜᱟᱱ ᱜᱮ ᱡᱚᱱᱟᱰᱨᱟ ᱢᱟᱠᱚ ᱪᱟᱥ ᱵᱟᱲᱟᱭ ᱜᱮᱭᱟ ᱥᱮ ᱤᱱᱟᱹ ᱵᱟᱫ ᱠᱟᱛᱮᱫ ᱦᱚᱸ ᱟᱨ ᱡᱚᱱᱟᱰᱨᱟ ᱫᱚ ᱱᱮᱛᱟᱨ ᱠᱟᱛᱮᱫ ᱚᱱᱟ ᱤᱭᱟᱹᱛᱮ ᱵᱟᱠᱚ ᱪᱟᱥ ᱫᱟ ᱡᱮ ᱟᱹᱰᱤ ᱜᱟᱱ ᱜᱮ ᱚᱱᱟ ᱫᱚ ᱯᱩᱭ ᱦᱩᱭᱩᱜᱼᱟ ᱾ ᱯᱩ ᱢᱮᱱ ᱠᱟᱛᱮᱫ ᱱᱮᱛᱟᱨ ᱰᱟᱸᱱᱰᱟ ᱠᱚ ᱦᱟᱹᱥᱩᱣᱟ ᱡᱚᱠᱷᱚᱱ ᱚᱱᱟ ᱥᱤᱛᱩᱝ ᱨᱮ ᱜᱮ ᱯᱩ ᱫᱚ ᱟᱹᱰᱤ ᱱᱟᱯᱟᱭ ᱦᱩᱭᱩᱜᱼᱟ ᱟᱨ ᱤᱱᱟᱹ ᱵᱟᱫ ᱠᱟᱛᱮᱫ ᱡᱚᱠᱷᱚᱱ ᱮᱢ ᱧᱮᱞᱟ ᱛᱚ ᱟᱹᱰᱤ ᱜᱟᱱ ᱜᱮ ᱱᱚᱜᱼᱚᱭ ᱡᱚᱱᱰᱟᱨᱟ ᱫᱚᱠᱚ ᱪᱟᱥ ᱮᱫ ᱠᱟᱱ ᱞᱟᱦᱟ ᱛᱮ ᱫᱚ ᱾ ᱟᱪᱪᱷᱟ, ᱟᱞᱮ ᱜᱮᱥᱮᱡ ᱱᱚᱜᱼᱚᱭ ᱱᱮᱛᱟᱨ ᱠᱟᱛᱮᱧ ᱧᱮᱞ ᱫᱟ ᱟᱹᱰᱤ ᱡᱟᱹᱥᱛᱤ ᱜᱮ ᱱᱚᱜᱼᱚᱭ ᱠᱚᱢ ᱪᱟᱵᱟᱣ ᱠᱟᱱᱟ ᱾ ᱟᱨ ᱞᱟᱦᱟ ᱛᱮᱫᱚ ᱟᱹᱰᱤ ᱜᱟᱱ ᱜᱮ ᱪᱟᱥ ᱵᱟᱥ ᱦᱩᱭᱩᱜ ᱠᱟᱱ ᱡᱚᱱᱰᱟᱨᱟ ᱥᱟᱶ ᱥᱟᱶ ᱛᱮ ᱟᱲᱮ ᱟᱲᱮ ᱛᱮᱢ ᱤᱭᱟᱹ ᱡᱮᱸᱲᱮ ᱠᱚ ᱠᱚ ᱞᱟᱜᱟᱣ ᱮᱫ ᱠᱟᱱ ᱛᱟᱦᱮᱱᱟ ᱥᱮ ᱚᱱᱟ ᱵᱷᱤᱰᱤ ᱠᱚ ᱠᱚ ᱞᱟᱜᱟᱣ ᱮᱫ ᱠᱟᱱ ᱛᱟᱦᱮᱱᱟ ᱾ ᱟᱪᱪᱷᱟ ᱟᱯᱮ ᱫᱚ ᱡᱮᱸᱲᱮ ᱠᱚᱫᱚ ᱠᱚ ᱮᱨ ᱵᱟᱲᱟᱭ ᱜᱮᱭᱟ ᱥᱮ ᱵᱟᱠᱚ ᱮᱨ ᱵᱟᱲᱟᱭᱼᱟ?
ᱦᱳᱭ ᱚᱱᱟ ᱫᱚ ᱛᱟᱦᱮ ᱠᱟᱱ ᱜᱮᱭᱟ ᱚᱸᱱᱮᱧ ᱞᱟᱹᱭ ᱟᱢ ᱠᱟᱱ ᱛᱚ ᱡᱟᱸᱦᱟ ᱥᱤᱫᱟᱭ ᱡᱟᱦᱟ ᱛᱤᱱᱟᱹᱜ ᱠᱚ ᱪᱟᱥ ᱮᱫ ᱛᱟᱦᱮᱱ ᱱᱮᱛᱟᱨ ᱫᱚ ᱧᱮᱞ ᱮᱫ ᱠᱟᱱ ᱪᱟᱵᱟ ᱦᱟᱠᱟᱱᱟ ᱟᱫᱚᱢ ᱵᱤᱞᱠᱩᱞ ᱜᱮ ᱵᱚᱞᱮ ᱟᱛᱳ ᱨᱮ ᱟᱹᱰᱤ ᱠᱚᱢ ᱦᱚᱲ ᱚᱲᱟᱜ ᱨᱮ ᱜᱮᱢ ᱧᱮᱞᱟ ᱵᱚᱞᱮ ᱟᱠᱚ ᱠᱩ ᱪᱟᱥ ᱠᱟᱜ ᱡᱟᱹᱲᱤ ᱠᱩ ᱥᱮ ᱡᱚᱱᱰᱟᱨᱟ ᱠᱚ ᱪᱟᱥ ᱠᱟᱜ ᱱᱮᱛᱟᱨ ᱫᱚ ᱵᱟᱝ ᱜᱮ ᱧᱮᱞ ᱧᱟᱢᱚᱜ ᱠᱟᱱᱟ ᱾ ᱛᱚ ᱟᱯᱮ ᱴᱷᱮᱡ ᱢᱤᱫ ᱴᱮᱡ ᱠᱩᱠᱞᱤ ᱟᱢ ᱴᱷᱮᱡ ᱟᱵᱮᱱ ᱴᱷᱮᱱ ᱢᱤᱫ ᱴᱮᱱ ᱠᱩᱠᱞᱤᱧ ᱫᱚᱦᱚᱭᱼᱟ ᱟᱵᱮᱱ ᱫᱚ ᱵᱤᱨ ᱫᱤᱥᱚᱢ ᱵᱮᱥᱮ ᱵᱩᱨᱩ ᱫᱤᱥᱚᱢ?
ᱟᱹᱞᱤᱧ ᱦᱟᱸᱜ ᱫᱟᱞᱤᱧ ᱫᱚ ᱱᱚᱣᱟ ᱵᱩᱨᱩ ᱫᱤᱥᱚᱢ ᱦᱚᱸ ᱥᱮ ᱵᱤᱨ ᱫᱤᱥᱚᱢ ᱦᱚᱸ ᱾ ᱢᱮᱛᱟᱜ ᱢᱮ ᱟᱹᱞᱤᱧ ᱫᱚ ᱛᱟᱞᱟ ᱨᱮ ᱢᱮᱱᱟᱜ ᱞᱤᱧᱟ ᱡᱚᱠᱷᱚᱱ ᱯᱩᱨᱩᱵ ᱥᱮᱫ ᱮᱢ ᱪᱟᱞᱟᱜᱼᱟ ᱛᱚᱠᱷᱚᱱ ᱫᱚ ᱵᱤᱞᱮᱱ ᱫᱤᱥᱚᱢ ᱾ ᱟᱨ ᱥᱮ ᱱᱚᱜᱼᱚᱭ ᱯᱟᱪᱷᱤᱢ ᱥᱮᱜ ᱮᱢ ᱪᱟᱞᱟᱜᱼᱟ ᱛᱚ ᱚᱱᱛᱮ ᱫᱚ ᱯᱩᱨᱟᱹ ᱵᱩᱨᱩ ᱫᱤᱥᱚᱢ ᱟᱫᱚ ᱦᱮᱸᱢᱟ ᱱᱚᱜᱼᱚᱭ ᱥᱚᱢᱳᱭ ᱠᱚᱦᱚᱸ ᱟᱹᱰᱤ ᱜᱟᱱ ᱜᱮ ᱦᱩᱭᱩᱜ ᱠᱟᱱᱟ ᱾ ᱟᱫᱚ ᱱᱚᱝᱠᱟ ᱜᱮ ᱡᱚᱠᱷᱚᱱ ᱥᱚᱢᱳᱭ ᱞᱟᱝ ᱧᱟᱢᱟ ᱟᱨ ᱱᱚᱝᱠᱟ ᱜᱮ ᱞᱟᱝ ᱜᱟᱞ ᱢᱟᱨᱟᱣᱟ ᱱᱚᱣᱟ ᱥᱟᱛᱟᱢ ᱨᱮ,